ᱦᱮᱞᱳ,
ᱦᱮᱞᱳ,
ᱦᱮᱸ ᱟᱸᱡᱚᱢᱚᱜ ᱠᱟᱱ ᱜᱮᱭᱟ ᱥᱮ ᱪᱮᱫ ᱞᱮᱠᱟ?
ᱦᱳᱭ ᱟᱸᱡᱚᱢᱚᱜ ᱠᱟᱱ ᱜᱮᱭᱟ, ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ ᱟᱵᱮᱱᱟᱜ ᱨᱮᱦᱚᱸ ᱟᱹᱰᱤ ᱱᱟᱯᱟᱭ ᱜᱮ ᱾ ᱟᱨ ᱛᱚᱵᱮ ᱪᱮᱫ ᱠᱚ ᱪᱤᱠᱟ ᱵᱟᱲᱟ ᱦᱩᱭᱩᱜ ᱠᱟᱱᱟ ᱱᱚᱜᱼᱚᱭ ᱱᱤᱛᱳᱜ? ᱧᱤᱫᱟᱹᱜ ᱠᱟᱱᱟ ᱮᱭ ᱥᱮ ᱢᱟ ᱫᱟᱠᱟ ᱵᱟᱲᱟ ᱫᱟᱠᱟ ᱠᱚ ᱡᱚᱢ ᱵᱟᱲᱟ ᱦᱩᱭᱱᱟ ᱥᱮ ᱟᱹᱣᱨᱤ?
ᱦᱳᱭ ᱟᱫᱚ ᱦᱮᱸ ᱜᱮᱞᱮ ᱠᱤᱫᱩᱵ ᱱᱟᱞᱮ, ᱦᱮᱜᱸ ᱜᱮ ᱡᱚᱢ ᱵᱟᱲᱟ ᱦᱩᱭ ᱮᱱᱟ᱾ ᱟᱫᱚ ᱠᱷᱟᱱ ᱫᱚ ᱟᱯᱮ ᱜᱮ ᱡᱚᱢ ᱠᱮᱫᱼᱟ ᱯᱮᱥᱮ ᱟᱹᱣᱨᱤ? ᱟᱸᱡᱚᱢᱚᱜ ᱠᱟᱱᱟ ᱥᱮ ᱵᱟᱝ ᱜᱮ ᱨᱚᱲ ᱵᱟᱞᱤᱧ ᱟᱸᱡᱚᱢ ᱞᱮᱫ ᱫᱚ? ᱦᱮᱞᱳ, ᱨᱚᱲ ᱵᱟᱝ ᱟᱸᱡᱚᱢᱚᱜ ᱠᱟᱱ ᱛᱟᱵᱮᱱ ᱫᱚ? ᱦᱮᱞᱳ,